ᱦᱮᱞᱳ
ᱞᱚ ᱦᱮᱸ ᱦᱮᱞᱳ ᱨᱚᱲ, ᱢᱚᱡᱽ ᱜᱮ ᱟᱸᱡᱚᱢᱚᱜ ᱠᱟᱱᱟ ᱦᱳᱭ ᱢᱚᱡ
ᱦᱮᱸ ᱟᱸᱡᱚᱢ ᱧᱟᱢᱚᱜ ᱠᱟᱱ ᱛᱟᱢᱟ ᱟᱢᱟᱜ ᱫᱚ ᱦᱩᱸ ᱦᱩᱸ ᱟᱪᱪᱷᱟ᱾ ᱛᱟᱦᱚᱞᱮ ᱞᱟᱹᱭ ᱢᱮ ᱚᱠᱟ ᱥᱟᱛᱟᱢ ᱱᱤ ᱞᱟᱝ ᱜᱟᱞᱢᱟᱨᱟᱜ-ᱟ᱾
ᱡᱮ ᱠᱤᱪᱷᱩ ᱠᱟᱹᱢᱤ ᱠᱚ ᱨᱮᱱᱟᱜ ᱜᱮ ᱡᱟᱦᱟᱱᱟᱜ ᱠᱚ ᱠᱟᱹᱢᱤ ᱫᱤᱱ ᱠᱟᱱᱟ ᱛᱚ
ᱟᱪᱪᱷᱟ ᱟᱪᱪᱷᱟ ᱢᱟ ᱛᱚᱵᱮ ᱞᱟᱹᱭ ᱢᱮ? ᱟᱯᱮ ᱥᱮᱫ ᱟᱢ ᱪᱟᱥ ᱵᱟᱥ ᱠᱚ ᱮᱦᱚᱵ ᱮᱱᱟ᱾
ᱦᱳᱭ ᱟᱞᱮ ᱥᱮᱫ ᱫᱚ ᱪᱟᱥ ᱵᱟᱥ ᱮᱦᱚᱵ ᱠᱟᱱᱟ ᱠᱩ ᱥᱟᱹᱨᱫᱤ ᱱᱤᱛᱚᱜ ᱠᱟᱹᱢᱤ ᱫᱟᱢ ᱫᱷᱩᱢ ᱠᱚ ᱮᱦᱚᱵ ᱯᱟᱲᱟᱣ ᱠᱟᱱᱟ᱾
ᱦᱩᱸ ᱟᱪᱪᱷᱟ ᱟᱪᱪᱷᱟ ᱟᱞᱮ ᱥᱮᱫ ᱫᱚ ᱮᱠᱷᱚᱱ ᱟᱣᱹᱨᱤ ᱮᱦᱚᱵ ᱟᱞᱮ ᱥᱮ ᱫᱚ ᱪᱟᱥ ᱵᱟᱥ ᱫᱟᱜ ᱠᱷᱩᱵ ᱠᱷᱩᱵ ᱮᱠᱴᱟ ᱵᱟᱭ ᱫᱟᱜ ᱠᱟᱜ ᱞᱮᱭᱟ ᱟᱞᱮ ᱥᱮᱫ ᱫᱚ ᱛᱚ ᱟᱞᱮᱼᱼ ᱡᱩᱫᱤ ᱫᱟᱜ ᱟ ᱦᱟᱸᱜ ᱟᱞᱮ ᱦᱚᱸᱞᱮ ᱮᱦᱚ ᱵᱟ ᱦᱟᱸᱜ ᱪᱟᱥ ᱵᱟᱥ ᱠᱚ᱾
ᱦᱮᱸ
ᱛᱟᱦᱚᱞᱮ ᱟᱯᱮ ᱫᱚ ᱤᱱᱠᱟᱢ ᱨᱮᱭᱟᱜ ᱥᱳᱨᱥ ᱫᱚ ᱪᱮᱫ ᱠᱟᱱᱟ ᱟᱯᱮ ᱥᱮᱫ ᱫᱚ?
ᱦᱚᱭ ᱟᱞᱮᱥᱮᱫ ᱤᱱᱠᱟᱢ ᱫᱚ ᱦᱟᱸᱜ᱾ ᱟᱫᱚ ᱱᱤᱛ ᱠᱤᱪᱷᱩ ᱫᱚ ᱦᱟᱸᱜ ᱵᱟᱹᱱᱩᱜ ᱫᱚ ᱵᱟᱹᱱᱩᱜ ᱠᱚᱣᱟ ᱟᱫᱚ ᱤᱱᱠᱟᱢ ᱠᱚᱫᱚ ᱦᱟᱸᱜ ᱱᱚᱜ ᱵᱟᱹᱭᱦᱟᱹᱲ ᱠᱚᱨᱮᱜ ᱜᱮ ᱦᱟᱸᱜ᱾ ᱠᱟᱹᱢᱤ ᱠᱚ ᱚᱠᱚᱭ ᱠᱚᱫᱚ ᱦᱟᱡᱟᱨ ᱦᱟᱹᱡᱨᱤ ᱠᱚᱣᱟ ᱠᱚ ᱤᱱᱟᱹ ᱠᱚᱜᱮ ᱤᱱᱠᱟᱢ ᱠᱚᱫᱚ ᱦᱩᱭᱩᱜ-ᱟ᱾
ᱚᱻ
ᱵᱟᱹᱭᱦᱟᱹᱲ ᱠᱚᱨᱮ ᱜᱤᱧ
ᱦᱳᱭ, ᱦᱳᱭ, ᱟᱞᱮ ᱦᱚᱸ ᱚᱱᱠᱟ ᱜᱮ ᱟᱞᱮ ᱥᱮᱫ ᱦᱚᱸ ᱪᱟᱥ ᱵᱟᱥ ᱫᱚ ᱟᱞᱮ ᱦᱚᱸ ᱪᱟᱥ ᱵᱟᱥ ᱛᱮᱜᱮ ᱡᱚᱛᱚ ᱠᱤᱪᱷᱩ ᱦᱩᱭᱩᱜ-ᱟ ᱟᱞᱮ ᱥᱮᱫ ᱦᱚᱸ ᱪᱟᱥ ᱵᱟᱥ ᱪᱷᱟᱲᱟ ᱟᱞᱮ ᱥᱮᱫ ᱫᱚ ᱵᱟᱡᱟᱨ ᱠᱚᱦᱚᱸ ᱥᱟᱺᱜᱤᱧ ᱜᱮᱭᱟ᱾ ᱛᱚ ᱚᱱᱟ ᱠᱷᱟᱹᱛᱤᱨ ᱛᱮ ᱟᱞᱮ ᱫᱚ ᱪᱟᱥ ᱵᱟᱥ ᱠᱟᱛᱮ ᱜᱮ ᱡᱚᱛᱚ ᱠᱤᱪᱷᱩ ᱡᱟᱦᱟ ᱱᱟᱜ ᱯᱚᱭᱥᱟ ᱴᱟᱠᱟ ᱟᱨᱡᱟᱣ ᱦᱚᱸ ᱚᱸᱰᱮ ᱠᱷᱚᱱ ᱜᱮ᱾
ᱦᱳᱭ ᱦᱳᱭ ᱱᱚᱛᱮ ᱦᱚᱸ ᱚᱱᱠᱟ ᱜᱮ ᱵᱟᱝ ᱪᱟᱥ ᱞᱮᱠᱟ ᱢᱟ ᱴᱟᱠᱟ ᱯᱚᱭᱥᱟ ᱵᱟᱝ ᱦᱤᱡᱩᱜ ᱜᱮᱭᱟ᱾
ᱦᱳᱭ ᱦᱳᱭ ᱛᱟᱦᱚᱞᱮ ᱟᱯᱮ ᱩᱸ ᱟᱯᱮ ᱠᱷᱚᱱ ᱜᱟᱹᱰᱟ ᱠᱩ ᱠᱮᱱᱮᱞ ᱠᱩ ᱥᱮ ᱢᱮᱱᱟᱜ ᱜᱮᱭᱟ ᱟᱯᱮ ᱥᱮᱫ
ᱦᱳᱭ ᱦᱳᱭ ᱡᱚᱛᱚ ᱜᱮ ᱢᱮᱱᱟᱜ-ᱟ ᱜᱟᱰᱟ ᱠᱩ ᱡᱚᱛᱚ ᱜᱮ ᱢᱮᱱᱟᱜ-ᱟ᱾
ᱟᱪᱪᱷᱟ ᱟᱪᱪᱷᱟ ᱛᱟᱦᱚᱞᱮ ᱜᱟᱰᱟ ᱟᱲᱮ ᱟᱲᱮ ᱛᱮ ᱡᱩᱫᱤ ᱵᱟᱭ ᱫᱟᱜ ᱠᱮᱫᱟ ᱥᱟᱵ ᱢᱮ ᱛᱟᱦᱚᱞᱮ ᱟᱯᱮ ᱫᱚ ᱛᱟᱦᱚᱞᱮ ᱜᱟᱰᱟ ᱨᱮᱱᱟᱜ ᱫᱟᱜ ᱛᱮᱯᱮ ᱪᱟᱥ ᱟ ᱛᱟᱭ ᱛᱚ
ᱦᱳᱭ ᱱᱚᱛᱮ ᱫᱚ ᱦᱟᱸᱜ ᱜᱟᱰᱟ ᱠᱚ ᱨᱮᱱᱟᱜ ᱫᱟᱜ ᱫᱚ ᱤᱱᱟᱹᱜ ᱫᱚ ᱵᱟᱹᱱᱩᱜ ᱠᱟ ᱱᱚᱛᱮ ᱫᱚ ᱦᱟᱸᱜ ᱫᱟᱜ ᱜᱮ ᱚᱱᱠᱟᱭ ᱫᱟᱜ ᱮ ᱡᱟᱹᱲᱤᱭᱟ ᱵᱟᱝ ᱡᱚᱠᱷᱚᱱ ᱦᱟᱸᱜ ᱵᱟᱨ ᱦᱟᱯᱛᱟ ᱜᱟᱱ ᱚᱱᱠᱟ ᱫᱟᱜ ᱡᱟᱹᱲᱤ ᱞᱮᱠᱷᱟᱱ ᱜᱮ ᱫᱟᱜ ᱫᱚ ᱵᱟᱝ ᱦᱟᱜ ᱟᱨ ᱱᱤᱛᱚᱜ ᱫᱚ ᱦᱟᱸᱜ ᱫᱟᱜ ᱫᱚ ᱡᱚᱨ ᱜᱮ ᱫᱟᱜ ᱠᱟᱜ-ᱟ ᱟᱨ ᱟᱨ ᱦᱚᱭ ᱫᱟᱜ ᱟ ᱦᱟᱸᱜ ᱚᱱᱠᱟ ᱜᱮ ᱟᱹᱭᱠᱟᱹᱜ ᱠᱟᱱᱟ ᱫᱟᱜ ᱫᱟᱜ ᱜᱮ ᱱᱚᱛᱮ ᱫᱟᱜ ᱞᱮᱠᱷᱟᱡ ᱜᱮ ᱦᱟᱜ ᱫᱟᱜ ᱢᱟ ᱟᱹᱰᱤ ᱩᱥᱟᱹᱨᱟ ᱜᱮ ᱯᱮᱨᱮᱡ ᱜᱚᱫᱚᱜ-ᱟ ᱱᱚᱛᱮ ᱫᱚ᱾
ᱦᱳᱭ ᱦᱳᱭ ᱟᱞᱮ ᱥᱮᱫ ᱦᱚᱸ ᱫᱟᱜ ᱫᱚ ᱠᱷᱩᱵ, ᱮᱠᱴᱟ, ᱫᱟᱜ ᱫᱚ ᱫᱟᱜ ᱞᱮᱠᱷᱟᱡ ᱫᱚ ᱫᱟᱜ ᱯᱮᱨᱮᱡᱚᱜ ᱜᱮᱭᱟ ᱢᱮᱱᱠᱷᱟᱱ ᱟᱫᱚ ᱢᱩᱪᱟᱹᱫ ᱦᱟᱵᱤ ᱦᱟᱸᱜ ᱢᱟᱱᱮ ᱦᱩᱲᱩ ᱠᱚᱨᱮ ᱦᱳᱠ ᱠᱷᱮᱛ ᱠᱚᱨᱮ ᱦᱳᱠ ᱫᱟᱜ ᱨᱮᱭᱟᱜ ᱞᱟᱜᱟᱜ ᱜᱮᱭᱟ ᱛᱚ ᱩᱱ ᱚᱠᱛᱚ ᱥᱟᱵ ᱠᱚ ᱪᱟᱞᱟᱣᱟ ᱟᱞᱮ ᱥᱮᱫ ᱫᱚ ᱟᱨ ᱟᱯᱮ ᱥᱮᱫ ᱪᱮᱫ ᱞᱮᱠᱟ᱾
ᱠᱚ ᱫᱚ ᱦᱟᱸ ᱱᱤᱝᱟᱹᱜᱮ ᱫᱚ ᱚᱱᱠᱟ ᱡᱟᱹᱯᱟᱹᱭ ᱠᱚ ᱢᱮᱱᱟᱜ-ᱟ ᱟᱛᱚ ᱠᱟᱹᱴᱤᱡ ᱠᱟᱹᱴᱤᱡ ᱚᱱᱠᱟ ᱡᱟᱹᱯᱟᱹᱭ ᱠᱮᱱᱮᱞ ᱠᱚ ᱦᱮᱡ ᱵᱟᱲᱟᱣ ᱠᱟᱱᱟ ᱚᱱᱠᱟ᱾ ᱤᱱᱟᱹ ᱠᱚᱨᱮ ᱜᱮ ᱫᱟᱜ ᱛᱮᱜᱮ ᱡᱚᱛᱚ ᱦᱚᱲ ᱞᱮ ᱟᱱᱴᱟᱣᱟ᱾ ᱟᱨ ᱫᱟᱜ ᱢᱟ, ᱫᱟᱜ ᱢᱟ ᱵᱟᱝ ᱟᱸᱡᱮᱫᱚᱜ ᱜᱮᱭᱟ ᱱᱚᱛᱮ ᱢᱟ ᱩᱥᱩᱨᱟ ᱢᱟ ᱦᱩᱲᱩ ᱵᱤᱞᱤ ᱦᱟᱹᱵᱤᱡ ᱫᱟᱜ ᱛᱟᱦᱮᱱ ᱜᱮᱭᱟ᱾
ᱚᱻ ᱟᱫᱚ ᱟᱞᱮ ᱥᱮᱫ ᱫᱚ ᱚᱱᱠᱟ ᱫᱚ ᱵᱟᱝ ᱦᱩᱭ ᱵᱟᱲᱟᱣ ᱠᱟᱱᱟ ᱡᱮ, ᱦᱩᱲᱩ ᱵᱤᱞᱤᱜ ᱦᱟᱹᱵᱤᱡ ᱦᱮᱸ ᱞᱟᱦᱟᱛᱮ ᱦᱩᱭᱩᱜ ᱠᱟᱱ ᱛᱟᱦᱮᱸᱱᱟ ᱾ ᱟᱨ ᱛᱚᱠᱷᱚᱱ ᱫᱚ ᱪᱟᱥ ᱠᱚᱦᱚᱸ ᱟᱹᱰᱤ ᱢᱚᱸᱡᱽ ᱜᱮ ᱦᱩᱭᱩᱜ ᱠᱟᱱ ᱛᱟᱦᱮᱱᱟ, ᱟᱨ ᱥᱩᱢᱳᱭ ᱥᱩᱢᱳᱭ ᱪᱟᱥ ᱦᱩᱭᱩᱜ ᱠᱟᱱ ᱛᱟᱦᱮᱸᱱᱟ᱾ ᱢᱮᱱᱠᱷᱟᱱ ᱠᱷᱚᱱ ᱫᱚ ᱯᱚᱨᱤᱵᱮᱥ ᱥᱮ ᱨᱤᱛᱩ ᱵᱚᱫᱚ ᱞᱚᱜ ᱠᱟᱱᱟ, ᱚᱱᱟ ᱠᱷᱟᱹᱛᱤᱨ ᱛᱮ ᱫᱟᱜ ᱨᱮᱱᱟᱜ ᱯᱚᱨᱤᱢᱟᱱ ᱠᱚᱦᱚᱸ ᱠᱚᱢ ᱪᱟᱵᱟᱣ ᱠᱟᱱᱟ ᱟᱞᱮ ᱥᱮᱫ ᱫᱚ ᱾ ᱟᱫᱚ ᱥᱟᱢᱟᱥᱮᱯᱤᱞ ᱛᱮᱜᱮ ᱡᱟᱹᱥᱛᱤ ᱠᱟᱭᱛᱮ ᱪᱟᱥᱵᱟᱥ ᱠᱚ ᱦᱩᱭᱩᱜ ᱜᱮᱭᱟ᱾ ᱢᱟᱱᱮ ᱢᱩᱪᱟᱹᱫ ᱦᱟᱹᱵᱤᱡ ᱫᱚ ᱫᱟᱜ ᱫᱚ ᱵᱟᱭ ᱛᱟᱦᱮᱱ ᱜᱮᱭᱟ ᱟᱞᱮ ᱥᱮᱫ ᱫᱚ ᱾
ᱦᱳᱭ ᱾
ᱥᱟᱢᱟᱨᱥᱮᱯᱮᱞ ᱪᱟᱞᱟᱣ ᱜᱮ ᱦᱩᱭᱩᱜᱼᱟ᱾
ᱛᱚ ᱱᱚᱛᱮ ᱫᱚ ᱦᱟᱸᱜ ᱤᱱᱟᱹᱜ ᱫᱟᱜ ᱠᱚᱨᱮᱱᱟᱜ ᱠᱚᱥᱴᱚ ᱠᱚᱫᱚ ᱵᱟᱹᱱᱩᱜᱼᱟ ᱦᱟᱸᱜ, ᱟᱫᱚ ᱫᱟᱜ ᱜᱮ ᱡᱟᱹᱥᱛᱤ ᱞᱮᱱᱠᱷᱟᱡ ᱤᱱᱟᱹᱜᱮ ᱠᱚᱥᱴᱚ ᱫᱚ ᱦᱟᱸᱜ ᱾ ᱵᱟᱝ ᱴᱟᱨᱦᱟᱜᱼᱟ ᱟᱹᱲᱤ ᱠᱟᱛᱮᱫ ᱦᱚᱸ
ᱚᱦᱚ
ᱟᱹᱲᱤᱭᱟ ᱠᱚ ᱚᱱᱟ ᱟᱹᱲᱤᱭᱟ ᱦᱚᱸ ᱟᱹᱛᱩ ᱤᱭᱟᱹᱜᱼᱟ ᱧᱩᱨᱩᱜᱼᱟ, ᱚᱱᱟ ᱠᱚᱛᱮ ᱜᱮ ᱠᱚᱥᱴᱚ ᱫᱚ ᱦᱟᱸᱜ ᱦᱩᱲᱩ ᱨᱚᱦᱚᱭ ᱫᱚ ᱾
ᱛᱟᱦᱚᱞᱮ ᱟᱯᱮ ᱛᱚ ᱪᱟᱥ ᱫᱚ ᱛᱤᱱᱟᱹᱜ ᱫᱷᱟᱱ ᱯᱮ ᱡᱟᱥᱟ ᱢᱤᱫ ᱫᱷᱟᱱ ᱥᱮ ᱵᱟᱨ ᱫᱟᱱ?
ᱦᱳᱭ ᱟᱞᱮ ᱫᱚ ᱪᱟᱥ ᱠᱚᱫᱚ ᱦᱟᱸᱜ ᱢᱟᱛᱨᱚ ᱢᱤᱫ ᱫᱚᱢ ᱜᱮᱞᱮ ᱪᱟᱥᱟ, ᱠᱷᱟᱹᱞᱤ ᱦᱩᱲᱩ ᱜᱮᱞᱮ ᱪᱟᱥᱟ ᱤᱱᱟ ᱠᱷᱚᱱ ᱫᱚ ᱵᱟᱞᱮ ᱪᱟᱥᱟ ᱱᱚᱛᱮ ᱱᱚᱣᱟ ᱵᱟᱞᱮ ᱪᱟᱥᱟ ᱱᱚᱛᱮ ᱫᱚ ᱜᱟᱹᱭ ᱰᱟᱝᱨᱟ ᱠᱚ ᱥᱟᱸᱜᱮ ᱜᱮᱭᱟ ᱛᱚ᱾ ᱩᱱᱠᱩ ᱦᱚᱸ ᱰᱚᱵᱚᱞ ᱰᱚᱢ ᱪᱟᱥ ᱞᱮᱠᱷᱟᱡ ᱢᱟ ᱩᱱᱠᱩ ᱠᱚ ᱦᱟᱨᱚᱱᱚᱜᱼᱟ ᱾ ᱱᱤᱛᱚᱜ ᱦᱚ ᱚᱱᱟ ᱛᱮᱜᱮ ᱟᱞᱮ ᱫᱚ ᱢᱤᱫ ᱫᱚᱢ ᱜᱮᱞᱮ ᱪᱟᱥᱟ ᱾
ᱚ ᱦᱮᱸ ᱾ ᱟᱞᱮ ᱥᱮᱫ ᱫᱚ ᱪᱟᱥ ᱫᱚ ᱵᱟᱨ ᱫᱷᱟᱱ ᱜᱮᱞᱮ ᱪᱟᱥᱟ ᱟᱨ ᱩᱱᱠᱩ ᱜᱟᱹᱭ ᱰᱟᱝᱨᱟ ᱞᱟᱹᱜᱤᱫ ᱦᱚᱸ ᱡᱟᱭᱜᱟ ᱠᱚᱫᱚ ᱢᱮᱱᱟᱜ ᱟᱠᱟᱫ ᱜᱮᱭᱟ, ᱠᱮᱱᱮᱞ ᱯᱟᱦᱟᱲ ᱠᱚ ᱢᱮᱱᱟᱜ ᱟᱠᱟᱫᱟ ᱚᱸᱰᱮ ᱠᱚ ᱟᱛᱤᱧᱟ, ᱟᱹᱰᱤ ᱞᱚᱢᱵᱟ ᱠᱮᱱᱮᱞ ᱜᱮ ᱢᱮᱱᱟᱜᱼᱟ ᱥᱮ, ᱚᱱᱠᱟᱱ ᱯᱷᱟᱸᱠᱟ ᱡᱟᱭᱜᱟ ᱠᱚ ᱰᱟᱹᱦᱤ ᱠᱚ ᱢᱮᱱᱟᱜ ᱠᱟᱜ ᱜᱮᱭᱟ᱾ ᱯᱷᱩᱴᱵᱚᱞ ᱜᱨᱟᱩᱱᱰ ᱟᱥᱮ ᱯᱟᱥᱮ ᱠᱚᱨᱮ ᱡᱟᱦᱟᱸ ᱢᱮᱱᱟᱜ ᱠᱟᱜ ᱜᱮᱭᱟ᱾ ᱟᱞᱮ ᱥᱮᱫ ᱫᱚ ᱢᱟᱱᱮ ᱚᱱᱠᱟᱱ ᱯᱷᱟᱸᱠᱟ ᱡᱟᱭᱜᱟ ᱠᱚᱦᱚᱸ ᱢᱮᱱᱟᱜ ᱜᱮᱭᱟ, ᱟᱹᱛᱤᱧ ᱞᱟᱹᱜᱤᱫ ᱫᱚ᱾ ᱨᱟᱥᱛᱟ ᱫᱷᱟᱨᱮ ᱫᱷᱟᱨᱮ ᱛᱮᱦᱚᱸ ᱛᱚ ᱟᱞᱮ ᱥᱮᱫ ᱦᱚᱸ ᱵᱟᱨ ᱫᱷᱟᱱ ᱜᱮᱠᱚ ᱪᱟᱥᱟ ᱪᱟᱥ ᱫᱚ ᱟᱫᱚ ᱢᱮᱱᱠᱷᱟᱱ ᱠᱷᱟᱱ ᱠᱤᱪᱷᱩ ᱯᱩᱛᱤ ᱯᱩᱨᱛᱤᱛ ᱡᱩᱢᱤ ᱛᱟᱦᱮᱱ ᱜᱮᱭᱟ, ᱡᱟᱦᱟᱸ ᱠᱚᱨᱮ ᱪᱟᱥ ᱵᱟᱝ ᱦᱩᱭᱩᱜᱼᱟ᱾ ᱚᱱᱟ ᱠᱚᱨᱮ ᱠᱩ ᱜᱟᱹᱭ ᱰᱟᱝᱨᱟ ᱠᱚ ᱟᱹᱛᱤᱧ ᱠᱚᱣᱟ᱾ ᱢᱟᱱᱮ ᱪᱟᱥ ᱵᱟᱨᱫᱷᱟᱱ ᱪᱟᱥ ᱦᱩᱭᱩᱜᱼᱟ, ᱢᱮᱱ ᱛᱮᱫᱚ ᱡᱟᱦᱟᱸ ᱥᱟᱢᱢᱟᱨᱥᱚᱞ ᱛᱮᱞᱮ ᱮᱞᱟᱠᱟ ᱠᱚ ᱢᱮᱱᱟᱜ ᱠᱟᱫ ᱛᱚ ᱚᱱᱮ ᱚᱱᱟ ᱠᱚᱨᱮ ᱜᱮ ᱟᱨ ᱛᱟᱪᱷᱟᱲᱟ ᱛᱚ ᱚᱱᱠᱟ ᱜᱮ ᱢᱤᱫ ᱫᱷᱟᱱ ᱜᱮ ᱢᱟᱱᱮ ᱵᱟᱨ ᱫᱷᱟᱱ ᱜᱮ ᱪᱟᱥ ᱫᱚ ᱦᱩᱭᱩᱜᱼᱟ᱾ ᱟᱫᱚ ᱡᱚᱛᱚ ᱠᱷᱮᱛ ᱵᱟᱹᱫᱽ ᱠᱚᱨᱮ ᱫᱚ ᱵᱟᱝ ᱾
ᱱᱚᱛᱮ ᱫᱚ ᱦᱟᱸᱜ ᱠᱷᱟᱹᱞᱤ ᱤᱱᱟᱹ ᱦᱩᱲᱩ ᱜᱮᱠᱚ ᱪᱟᱥᱟ ᱟᱨ ᱵᱟᱲᱜᱮ ᱠᱚᱨᱮ ᱫᱚ ᱤᱱᱟᱹ ᱩᱛᱩ ᱡᱤᱱᱤᱥ ᱠᱚ ᱪᱟᱥᱟ ᱪᱟᱥᱟ ᱤᱱᱟᱹ ᱠᱚᱜᱮ ᱠᱚ ᱪᱟᱥᱟ ᱟᱨ ᱤᱱᱟᱹ ᱠᱷᱟᱡ ᱪᱟᱥ ᱵᱟᱹᱠᱤ ᱫᱚ ᱵᱟᱹᱱᱩᱜᱼᱟ ᱾
ᱟᱨ ᱵᱟᱲᱜᱮ ᱠᱚᱨᱮ ᱦᱚᱸ ᱜᱚᱴᱟᱜᱮ ᱱᱤᱛᱚᱜ ᱢᱟ ᱵᱟᱜᱟᱱ ᱠᱚ, ᱜᱚᱴᱟ ᱜᱮ ᱵᱟᱜᱟᱱ ᱠᱟᱜᱼᱟ ᱠᱚ ᱵᱟᱜᱟᱱ ᱯᱮᱨᱮᱡ ᱜᱮᱭᱟ ᱾
ᱦᱳᱭ ᱦᱳᱭ ᱦᱳᱭ ᱾ ᱛᱟᱦᱚᱞᱮ ᱱᱚᱜᱼᱚᱭ ᱡᱮ ᱥᱚᱨᱠᱟᱨ ᱠᱚ ᱤᱭᱟᱹ ᱠᱚ ᱵᱟᱠᱚ ᱦᱟᱛᱟᱣᱮᱫ ᱠᱟᱣᱟ ᱰᱟᱝᱨᱤ ᱜᱟᱹᱭ ᱰᱟᱝᱨᱟ ᱠᱚ ᱦᱟᱛᱟᱣ ᱵᱚᱱᱫᱚ ᱠᱮᱫ ᱫᱚ, ᱛᱟᱦᱚᱞᱮ ᱩᱱ ᱫᱚ ᱟᱹᱠᱷᱨᱤᱧ ᱞᱮᱱᱟ ᱠᱚ ᱥᱮ ᱵᱟᱝ ᱟᱯᱮᱥᱮᱫ ᱨᱮᱱ ᱫᱚ?
ᱦᱳᱭ ᱟᱞᱮᱥᱮᱫ ᱠᱷᱚᱱ ᱫᱚ ᱦᱟᱸᱜ ᱠᱚ ᱟᱹᱠᱷᱨᱤᱧ ᱫᱚᱠᱚ ᱟᱹᱠᱷᱨᱤᱧ ᱵᱟᱲᱟ ᱧᱚᱜᱼᱱᱟ ᱦᱟᱸᱜ ᱟᱨ ᱱᱚᱜᱼᱚᱭ ᱠᱚᱭᱮᱠ ᱴᱟ ᱫᱤᱱ ᱥᱳᱨ ᱠᱷᱚᱡ ᱫᱚ ᱦᱟᱸᱜ ᱚᱱᱟ ᱟᱠᱷᱨᱤᱧ ᱫᱚ ᱵᱚᱱᱫᱚ ᱠᱟᱱᱟ ᱾ ᱟᱫᱚ ᱚᱱᱟᱜᱮ ᱦᱚᱲ ᱪᱤᱱᱛᱟᱹᱜ ᱠᱟᱱᱟ ᱱᱤᱛᱚᱜ, ᱜᱟᱹᱭ ᱰᱟᱝᱨᱟ ᱠᱚ ᱦᱟᱸᱜ ᱟᱠᱷᱨᱤᱧ ᱠᱚ ᱵᱚᱱᱫᱚ ᱠᱟᱜᱼᱟ ᱦᱟᱸᱜ ᱟᱫᱚ ᱩᱱᱠᱩ ᱜᱟᱹᱭ ᱰᱟᱝᱨᱟ ᱠᱚᱫᱚ ᱦᱟᱸᱜ ᱟᱵᱚ ᱫᱚ᱾ ᱥᱟᱸᱜᱮ ᱠᱟᱛᱮᱫ ᱟᱵᱚᱱ ᱪᱤᱠᱟ ᱠᱟᱠᱚᱣᱟᱵᱚᱱ?
ᱦᱳᱭ ᱦᱳᱭ ᱚᱱᱟᱜᱮ ᱢᱟᱱᱮ ᱵᱟᱠᱚ ᱦᱟᱛᱟᱣᱮᱜ ᱠᱚᱣᱟ ᱛᱚ ᱚᱱ ᱚᱱᱟᱜᱼᱼ ᱪᱤᱠᱟᱭ ᱫᱟᱠᱚ ᱟᱫᱚ ᱟᱞᱮ ᱥᱮᱜ ᱦᱚᱸ ᱚᱝᱠᱟ ᱜᱟᱹᱭ ᱰᱟᱝᱨᱟ ᱠᱚᱫᱚ ᱢᱮᱱᱟᱜ ᱜᱮ ᱠᱮᱼᱼ ᱟᱫᱚ ᱢᱮᱱᱟᱜ ᱫᱚ ᱢᱮᱱᱟᱜ ᱠᱚ ᱜᱮᱭᱟ ᱟᱫᱚᱼᱼ ᱩᱱᱠᱩ ᱦᱚᱸ ᱚᱝᱠᱟ ᱫᱚ ᱯᱟᱥᱮᱡ ᱪᱚ ᱚᱥᱩᱵᱤᱫᱟ ᱫᱚ ᱵᱟᱝ ᱦᱩᱭᱩᱜᱼᱼ ᱜᱮᱭᱟ ᱱᱚᱣᱟ ᱫᱚ ᱠᱤᱪᱷᱩ ᱫᱤᱱ ᱞᱟᱹᱜᱤᱜ ᱜᱮ ᱯᱟᱥᱮᱜ ᱠᱟᱱᱟ ᱛᱟᱭᱚᱢ ᱫᱟᱨᱟᱢ ᱫᱚᱼ- ᱡᱚᱛᱚ ᱠᱤᱪᱩ ᱜᱮ ᱴᱷᱤᱠ ᱴᱷᱟᱠ ᱪᱟᱵᱟᱜᱼᱟ᱾
ᱦᱳᱭ ᱞᱟᱦᱟ ᱞᱟᱦᱟ ᱠᱚ ᱵᱚᱱᱫᱚ ᱞᱮᱫᱟ ᱛᱚ ᱢᱤᱫ ᱫᱢ ᱫᱚ ᱟᱨᱦᱚᱸ ᱠᱷᱩᱞᱟᱹᱣ ᱠᱟᱛᱮᱫ ᱟᱨᱦᱚᱸ ᱠᱚ ᱵᱚᱱᱫᱚᱣ ᱠᱟᱜᱼᱟ᱾
ᱦᱳᱭ ᱦᱳᱭ᱾
ᱟᱫᱚ ᱠᱷᱩᱞᱟᱹᱭᱟ ᱠᱚ ᱥᱮ ᱠᱚ ᱠᱷᱩᱞᱟᱹᱭᱟᱠᱚ ᱠᱷᱩᱞᱟᱹᱣ ᱫᱚ ᱟᱫᱚ᱾ ᱩᱱᱟᱹᱜ ᱤᱭᱟᱹ ᱵᱟᱝ ᱠᱟᱱᱟ ᱟᱨ ᱵᱟᱝᱠᱷᱟᱱ ᱫᱚᱼᱼ ᱦᱳᱭ ᱟᱵᱩ ᱪᱟᱥᱚᱜ ᱦᱚᱲ ᱜᱮᱵᱚᱱ ᱦᱟᱨᱚᱱᱚᱜᱼᱟ ᱛᱚ ᱚᱱᱟ ᱠᱚ ᱵᱚᱱᱫᱚ ᱞᱮᱠᱷᱟᱡ ᱢᱟ
ᱦᱳᱭ ᱦᱳᱭ ᱦᱳᱭ᱾
ᱟᱵᱚᱣᱟᱜ
ᱯᱚᱭᱥᱟ ᱴᱟᱠᱟ ᱤᱱᱠᱟᱢ ᱠᱚᱦᱚᱸ ᱪᱟᱥᱵᱟᱥ ᱠᱚᱦᱚᱸ ᱵᱚᱱ ᱦᱟᱨᱚᱱᱚᱜᱼᱟ᱾
ᱦ ᱚᱱᱟ ᱢᱟ ᱠᱟᱱ ᱜᱮ ᱡᱮᱦᱮ ᱛᱩ ᱟᱵᱚ ᱫᱚ ᱟᱵᱚ ᱨᱮᱱ ᱫᱚ, ᱮᱢᱱᱤ ᱫᱚ ᱯᱷᱟᱱᱰ ᱫᱚ ᱮᱢᱱᱤ ᱫᱚ ᱵᱟᱝ ᱛᱟᱦᱮᱱ ᱛᱟᱵᱚᱱᱟ ᱥᱮ ᱟᱵᱚ ᱫᱚ᱾ ᱡᱟ ᱠᱚ ᱛᱟᱦᱮᱱᱟ ᱩᱝᱠᱩ ᱟᱹᱥᱩᱞ ᱠᱟᱛᱮᱜ ᱜᱮ ᱡᱤᱵᱽ ᱡᱤᱭᱟᱹᱞᱤ ᱟᱹᱥᱩᱞ ᱠᱟᱛᱮᱜ ᱜᱮ ᱟᱹᱷᱨᱤᱧ ᱠᱟᱛᱮᱜ ᱜᱮᱼᱼ ᱟᱵᱚᱱ ᱫᱚᱦᱚ ᱠᱟᱜᱼᱟ ᱦᱳᱭᱥᱮ ᱡᱮ ᱚᱝᱠᱟ ᱫᱚ ᱵᱟᱝ ᱩᱝᱠᱩ ᱫᱤᱠᱩ ᱯᱩᱥᱤ ᱞᱮᱠᱟ ᱫᱚᱼᱼ ᱡᱮ ᱚᱝᱠᱟ ᱮᱯᱷ ᱰᱤ ᱥᱮ ᱮᱥ ᱟᱭ ᱯᱤ ᱠᱚ ᱛᱟᱦᱮᱱ ᱛᱟᱵᱚᱱᱟ ᱥᱮᱵᱚᱱ ᱡᱚᱢᱟ ᱵᱟᱲᱟ ᱠᱟᱜᱼᱟ ᱯᱚᱭᱥᱟ ᱦᱟᱸᱰᱮ ᱱᱟᱸᱰᱮ᱾
ᱦ ᱦᱮᱸ ᱟᱵᱚ ᱫᱚ ᱪᱟᱼᱼ ᱟᱵᱚ ᱫᱚ ᱪᱟᱥᱚᱜ ᱦᱚᱲ ᱠᱟᱱᱟᱵᱚᱱ ᱛᱚ ᱟᱵᱚ ᱫᱚ ᱪᱟᱥ ᱠᱟᱛᱮᱜ ᱜᱮᱵᱚᱱ ᱡᱚᱢᱟ᱾
ᱦᱳᱭ ᱦᱳᱭ ᱫᱤᱱ ᱟᱱᱟᱜ ᱫᱤᱱ ᱫᱤᱱ ᱟᱱᱟᱜ ᱫᱤᱱ ᱡᱚᱢ ᱦᱚᱲ ᱠᱟᱱᱟᱵᱩᱱ᱾
ᱦᱳᱭ ᱟᱨ ᱟᱵᱚ ᱫᱚᱼᱼ ᱟᱵᱚ ᱫᱚ ᱵᱤᱡᱽᱱᱮᱥ ᱦᱚᱸ ᱵᱟᱵᱚᱱ ᱠᱟᱹᱢᱤᱭᱟ ᱛᱚ ᱟᱨ ᱚᱝᱠᱟ ᱞᱳᱱ ᱠᱚᱛᱮ ᱦᱚᱸ ᱴᱟᱠᱟ ᱠᱚᱫᱚ ᱵᱟᱵᱚᱱ ᱩᱸᱰᱩᱠ ᱜᱮᱭᱟ᱾ ᱟᱵᱚ ᱫᱚ ᱟᱵᱚᱛᱮ ᱠᱟᱹᱢᱤ ᱠᱟᱛᱮᱜ ᱟᱵᱚᱛᱮ ᱠᱷᱟᱴᱟᱣ ᱠᱟᱛᱮᱜ ᱵᱚᱱ ᱡᱚᱢ ᱦᱚᱲ ᱠᱟᱱᱟ ᱵᱚᱱ᱾
ᱦᱳᱭ ᱦᱳᱭ᱾ ᱛᱚ ᱚᱱᱮ ᱝᱠᱟᱜᱮ ᱟᱵᱩᱼᱼ ᱫᱚ ᱢᱟᱱᱮ ᱢᱮᱱ ᱞᱮᱠᱷᱟᱡ ᱫᱚ ᱟᱵᱚᱜ ᱜᱮ ᱴᱷᱤᱠ ᱢᱮᱱᱟᱜ ᱵᱚᱱᱟ᱾ ᱢᱟᱱᱮ ᱵᱟᱹᱵᱩ ᱡᱟᱦᱟᱸᱭ ᱠᱚᱴᱷᱮᱜ ᱵᱟᱹᱵᱩ ᱨᱤᱱ ᱠᱚᱜ ᱠᱟᱱᱟ᱾ ᱛᱚ ᱱᱚᱣᱟ ᱢᱤᱫᱴᱮᱱ ᱵᱷᱟᱹᱜᱤ ᱫᱤᱠ ᱠᱟᱱᱟ ᱟᱨᱠᱤ᱾ ᱠᱤᱪᱷᱩ ᱦᱚᱲ ᱫᱚ ᱚᱱᱟ ᱨᱤᱱ ᱠᱷᱟᱹᱛᱤᱨ ᱛᱮ ᱢᱟᱱᱮ ᱟᱭᱢᱟ ᱠᱤᱪᱷᱩ᱾ ᱡᱷᱟᱢᱮᱞᱟ ᱥᱮᱼᱼ
ᱦᱳᱭ ᱦᱳᱭ
ᱨᱮᱱ ᱜᱤᱫᱽᱨᱟᱹ ᱠᱚ ᱠᱚ ᱡᱷᱟᱢᱮᱞᱟ ᱠᱟᱠᱚ ᱠᱟᱱᱟ ᱡᱮ ᱟᱠᱚ ᱠᱚ ᱨᱤᱱ ᱵᱟᱠᱚ ᱥᱳᱫᱷ ᱫᱟᱲᱮᱭᱟᱜ ᱠᱟᱱᱟ᱾ ᱚᱠᱚᱭ ᱜᱚᱡᱚᱜ ᱠᱟᱱᱟ ᱪᱮᱠᱟᱜ ᱠᱟᱱᱟᱭ ᱛᱟᱭᱚᱢ ᱫᱟᱨᱟᱢ ᱟᱡᱨᱮᱱ ᱜᱤᱫᱽᱨᱟᱹ ᱠᱚ ᱥᱳᱫᱷ ᱦᱩᱭᱩᱜ ᱠᱟᱱ ᱛᱟᱭᱟ ᱱᱚᱜᱝ ᱠᱟ᱾ ᱛᱮᱜ ᱠᱤᱱᱛᱩ ᱟᱵᱚ ᱫᱚ ᱚᱱᱠᱟ ᱫᱚ ᱟᱵᱚᱨᱮᱱ ᱜᱤᱫᱽᱨᱟᱹ ᱯᱤᱫᱽᱨᱟᱹ ᱠᱚᱫᱚ ᱵᱟᱵᱚ ᱰᱟᱢᱟ ᱰᱚᱞ ᱦᱚᱴᱚᱠᱚ ᱠᱟᱱᱟ᱾ ᱡᱟᱦᱟᱸ ᱞᱮᱠᱟ ᱵᱩᱱ᱾ ᱫᱟᱲᱮᱭᱟᱜ ᱠᱟᱱᱟ ᱵᱟᱵᱚ ᱫᱚᱦᱚ ᱫᱟᱲᱮᱭᱟᱜ ᱠᱟᱱ ᱨᱮᱦᱚᱸ ᱩᱱᱠᱩ ᱞᱟᱹᱜᱤᱫ ᱫᱚ ᱡᱟᱦᱱᱟᱜ ᱫᱷᱟᱨ ᱵᱟᱹᱠᱤ ᱫᱚ ᱵᱟᱵᱚ ᱫᱚᱦᱚ ᱴᱚ ᱠᱟᱜ ᱠᱟᱱᱟ᱾
ᱦᱳᱭ ᱟᱵᱚ ᱫᱚ ᱦᱳᱭ ᱟᱵᱚ ᱫᱚ ᱡᱟ ᱠᱤᱪᱷᱩ ᱢᱟᱱᱮ ᱮᱱᱦᱚᱸ ᱟᱵᱚ ᱫᱚᱼᱼ ᱚᱝᱠᱟ ᱡᱟᱜᱟ ᱡᱩᱢᱤ ᱠᱚᱦᱚᱸ ᱵᱚᱱᱫᱷᱚᱠ ᱵᱟᱝ ᱛᱟᱦᱮᱱ ᱠᱟᱱ ᱛᱟᱵᱚᱱᱟ ᱥᱮ ᱟᱠᱷᱨᱤᱧ ᱦᱚᱸ ᱵᱟᱝ ᱛᱟᱦᱮᱱ ᱠᱟᱱ ᱛᱟᱵᱚᱱᱟᱼᱼ ᱮᱱᱦᱚᱸ ᱢᱟᱱᱮ ᱟᱵᱚ ᱞᱟᱹᱜᱤᱫ ᱫᱚ ᱜᱤᱫᱽᱨᱟᱹ ᱠᱚ ᱞᱟᱹᱜᱤᱫ ᱫᱚ ᱮᱱᱦᱚᱸ ᱡᱟᱜᱟ ᱠᱚᱫᱚ ᱠᱚ ᱫᱚᱦᱚ ᱴᱚ ᱠᱟᱛᱟ ᱵᱚᱱ ᱠᱟᱱᱟ᱾ ᱟᱵᱚᱨᱮᱱ ᱜᱚᱜᱚᱼᱵᱟ᱾ ᱪᱮᱞᱦᱟᱱ ᱠᱚ ᱜᱚᱜᱚᱵᱟᱵᱟ ᱡᱚᱛᱚ ᱠᱚ ᱚᱝᱠᱟ ᱜᱮ ᱟᱵᱚᱣᱟᱜ ᱦᱟᱥᱟ ᱡᱟᱜᱟ ᱫᱚᱠᱚ ᱫᱚᱦᱚ ᱴᱚ ᱠᱟᱜ ᱠᱟᱱᱟ᱾
ᱦᱳᱭ ᱦᱳᱭ ᱦᱳᱭ ᱢᱟᱱᱮ ᱟᱵᱚ ᱫᱚ ᱡᱟᱦᱟᱱ ᱢᱟᱱᱮ, ᱜᱤᱫᱽᱨᱟᱹ ᱠᱚᱫᱚ ᱵᱟᱵᱚ ᱦᱟᱞᱮ ᱰᱟᱞᱮ ᱴᱚ᱾ ᱠᱟᱱᱟ ᱢᱮᱱᱫᱚ ᱡᱮ ᱩᱠᱩ ᱮᱴᱟᱜ ᱡᱟᱹᱛᱤ ᱠᱚ ᱧᱮᱞ ᱠᱚᱢ ᱦᱟᱜ ᱮᱴᱟᱜ ᱪᱷᱟᱟᱹᱛᱤᱠ ᱡᱟᱹᱛᱤ ᱠᱚᱦᱚᱸ ᱡᱮ ᱫᱤᱱ ᱦᱟ᱾ ᱦᱟᱛᱟᱣ ᱠᱟᱜᱟᱭ ᱡᱮ ᱚᱲᱟᱜ ᱠᱮᱫᱟᱭ ᱟᱹᱰᱤ ᱢᱟᱨᱟᱝ ᱨᱤᱱ ᱦᱟᱛᱟᱣ ᱠᱟᱛᱮᱫ᱾ ᱟᱫᱚ ᱛᱟᱭᱚᱢ ᱫᱟᱨᱟᱢ ᱚᱱᱟ ᱵᱟᱭ ᱥᱳᱛᱫᱟᱬᱮᱫᱟ ᱩᱱᱤ ᱜᱚᱡ ᱱᱟᱭ, ᱢᱟ ᱟᱫᱚ ᱚᱱᱟ ᱠᱚ ᱡᱚ᱾ ᱛᱚ ᱞᱳᱱ ᱠᱚ ᱡᱚᱛᱚ ᱥᱳᱫ ᱦᱩᱭᱩᱜᱳ ᱠᱟᱱ ᱛᱟᱭᱟ ᱜᱤᱫᱽᱨᱟᱹ ᱜᱮ᱾
ᱦᱳᱭ
ᱛᱚ ᱱᱚᱝᱠᱟ ᱫᱚ ᱟᱵᱚᱣᱟᱜ ᱫᱚ ᱵᱟᱝ ᱧᱮᱞᱚᱜ ᱜᱮᱭᱟ ᱥᱚᱪᱚᱨᱟᱪᱚᱨ ᱫᱚ᱾ ᱮᱻ ᱡᱟᱦᱟᱸ ᱛᱤᱱᱟᱹᱜ ᱮ ᱠᱩᱞᱟᱹᱣ ᱫᱟᱲᱮ ᱠᱟᱫᱟ᱾ ᱥᱮ ᱟᱨᱡᱟᱣ ᱫᱟᱲᱮ ᱠᱟᱫᱟᱭ ᱮᱱᱟ ᱢᱟᱭ ᱫᱚᱦᱚ ᱦᱚᱴᱚ ᱠᱟᱜ ᱠᱟᱱ ᱜᱮ ᱚᱱᱟ ᱪᱷᱟᱰᱟ ᱠᱟᱛᱮᱜ ᱫᱚ ᱟᱫᱚ᱾ ᱜᱤᱫᱽᱨᱟᱹ ᱫᱚ ᱵᱟᱭ ᱦᱟᱞᱮᱰᱟᱞᱮ ᱦᱚᱴᱚ ᱠᱟᱠᱣᱟ᱾
ᱦᱮᱸ ᱟᱨ ᱟᱵᱩ ᱦᱳᱭ ᱟᱨ ᱟᱵᱚ ᱫᱚ ᱤᱱᱟᱹᱜ ᱨᱮᱸᱜᱮᱡ ᱨᱮᱭᱟᱜ᱾ ᱦᱚᱠ ᱫᱚ ᱵᱟᱝ ᱠᱟᱱ ᱛᱟᱵᱚᱱᱟ ᱟᱫᱚ ᱟᱵᱚ ᱢᱟ ᱮᱴᱟᱜ᱾ ᱤᱭᱟᱹ ᱠᱷᱚᱱ ᱦᱚᱸ ᱟᱵᱚ ᱢᱟ ᱦᱟᱥᱟ ᱡᱟᱭᱜᱟ ᱢᱟ ᱰᱷᱮᱨ ᱢᱟ ᱰᱷᱮᱨ ᱜᱮᱛᱟᱵᱚᱱᱟ ᱟᱵᱚ ᱫᱚ ᱚᱱᱮ ᱪᱟᱥ ᱠᱚᱨᱮᱜᱮ ᱛᱷᱚᱲᱟ ᱜᱟᱱ᱾ ᱞᱟᱦᱟ ᱛᱟᱭᱱᱚᱢ ᱦᱩᱭᱩᱜ ᱠᱟᱱ ᱛᱟᱵᱚᱱᱟ ᱚᱱᱟᱛᱮ ᱟᱵᱚ ᱫᱚ ᱛᱷᱚᱲᱟ ᱵᱚᱱ᱾ ᱧᱮᱞ ᱩᱨᱩᱢᱚᱜᱼᱟ ᱢᱟᱱᱮ ᱟᱵᱚ ᱫᱚ ᱨᱮᱸᱜᱮᱡ ᱦᱚᱲ ᱞᱮᱠᱟ᱾
ᱦᱳᱭ ᱦᱳᱭ ᱟᱥᱚᱞᱮ ᱟᱵᱚ ᱫᱚ ᱠᱷᱟᱴᱟᱜ ᱫᱚᱵᱚᱱ ᱠᱷᱟᱴᱟᱜ ᱜᱮᱭᱟ ᱢᱮᱱᱠᱷᱟᱱ᱾ ᱢᱟᱴᱞᱤ ᱵᱵᱩ ᱠᱷᱴᱟ ᱮᱥᱢᱟᱴᱞᱤ ᱛᱤᱱᱟᱜ ᱡᱚ᱾ ᱚᱠᱷᱚᱱ ᱠᱷᱟᱴᱟᱜ ᱵᱚᱱ ᱮᱦᱚᱵᱚᱜᱼᱟ ᱥᱮ ᱟᱵᱚ ᱦᱚᱸ ᱪᱟᱥᱵᱟᱥ ᱨᱮᱭᱟᱜ ᱮᱥᱢᱟᱴ ᱵᱷᱟᱵᱮ ᱵᱚᱱ ᱪᱟᱥᱟ ᱵᱟ-ᱟ ᱥᱮ᱾ ᱚᱱᱠᱟ ᱠᱛᱨᱤᱤᱢ ᱯᱚᱫᱽᱫᱚᱛᱤ ᱛᱮᱵᱚᱱ ᱪᱟᱥᱟ ᱟᱥᱮ ᱛᱟᱦᱚᱞᱮ ᱟᱵᱚ ᱠᱷᱚᱡ ᱠᱤᱸᱥᱟᱹᱲ ᱦᱚᱲ ᱫᱚ ᱟᱠᱚᱭ ᱦᱚᱸᱵᱚ᱾ ᱦᱩᱭᱩᱜᱼᱟ ᱦᱳᱭᱥᱮ ᱠᱤᱱᱛᱩ ᱟᱵᱚ ᱫᱚ ᱦᱚᱲᱢᱚ᱾ ᱱᱚᱚᱭ ᱡᱮᱢᱚᱱ ᱫᱟᱲᱮᱜᱮ ᱫᱷᱚᱱ ᱢᱟᱱᱮ ᱫᱟᱲᱮᱜᱮ ᱫᱷᱚᱱ ᱠᱟᱱ ᱡᱮᱢᱚᱱ ᱢᱮᱱᱟᱜ ᱠᱟᱜ ᱛᱟᱵᱚᱱᱟ ᱡᱮ ᱫᱟᱲᱤ᱾ ᱟᱵᱚ ᱫᱚ ᱫᱟᱲᱮ ᱞᱟᱜᱟᱣ ᱠᱟᱛᱮᱜ ᱜᱮ ᱡᱚᱛᱚ ᱠᱤᱪᱩ ᱵᱚᱱ ᱠᱚᱨᱟᱣ ᱫᱟ ᱡᱚᱠᱷᱚᱱ ᱾ ᱠᱷᱚᱱ ᱫᱟᱲᱮ ᱪᱟᱵᱟᱜ ᱠᱟᱱ ᱛᱟᱵᱚᱱᱟ ᱟᱫᱚ ᱟᱵᱚ ᱥᱮ ᱵᱟᱵ ᱪᱤᱠᱟ ᱫᱟᱲᱮᱭᱟᱜ ᱠᱟᱱᱟ, ᱚᱱᱟ ᱢᱤᱫᱴᱮᱱ ᱱᱮᱜᱮᱴᱤᱵᱷ ᱯᱚᱭᱮᱱᱴ ᱛᱟᱦᱮᱱ ᱠᱟᱱᱟ ᱟᱵᱚ᱾ ᱦᱮ ᱫᱚ ᱦᱳᱭ ᱥᱮ
ᱦᱳᱭ ᱟᱨ ᱟᱵᱚ ᱫᱚ ᱤᱱᱟᱹ ᱛᱷᱚᱲᱟ ᱜᱟᱱ ᱟᱵᱚ ᱫᱚ ᱤᱱᱟᱹ ᱛᱮᱵᱚᱱ᱾ ᱛᱷᱚᱲᱟ ᱵᱚᱱ ᱱᱟᱪᱲᱚᱜ ᱠᱟᱱᱟ ᱤᱱᱟᱹ᱾ ᱛᱷᱚᱲᱟᱟ ᱜᱟᱱ ᱱᱮᱥᱟ ᱡᱤᱱᱤᱥ ᱵᱚᱱ ᱡᱚᱢ ᱵᱚᱱ ᱡᱟᱹᱥᱛᱤᱭᱟ ᱚᱱᱟ ᱚᱱᱟᱛᱮ᱾ ᱛᱷᱚᱲᱟ ᱠᱟᱹᱢᱤ ᱠᱚᱨᱮ ᱦᱚᱸ ᱚᱸ ᱞᱮᱸᱜᱚᱰ ᱯᱮᱥᱚᱲ ᱦᱩᱭᱩᱜ ᱠᱟᱱ ᱛᱟᱵᱚᱱᱟ᱾
ᱦᱳᱭ ᱦᱳᱭ ᱚᱱᱟ ᱢᱟ ᱠᱟᱱᱜᱮ ᱟᱨ ᱡᱮᱦᱮᱛᱩ᱾ ᱱᱮᱥᱟ ᱫᱚ ᱟᱵᱚ ᱛᱷᱚᱲᱟ ᱢᱟᱱᱮ ᱠᱚᱱᱥᱮᱯᱵ ᱵᱷᱩᱞ ᱢᱮᱱᱟᱜ ᱠᱟᱫᱟ? ᱡᱮ ᱢᱮᱱᱟᱜ ᱠᱟᱫᱟ ᱥᱟᱱᱛᱟᱲ ᱥᱚᱢᱟᱡ ᱨᱮ ᱦᱟᱺᱰᱤ ᱯᱟᱹᱣᱨᱟᱹ ᱜᱮ ᱥᱚᱨᱮᱥᱟ ᱢᱟᱱᱟᱣ ᱠᱤᱫᱟᱹᱧ᱾ ᱠᱤᱱᱛᱩ ᱦᱟᱸᱹᱰᱤ ᱯᱟᱹᱣᱨᱟᱹ ᱫᱚ ᱥᱚᱨᱮᱥᱟ ᱴᱷᱤᱠ ᱜᱮᱭᱟ ᱠᱤᱱᱛᱩ ᱚᱱᱟ ᱫᱚ᱾ ᱠᱟᱱᱟ ᱡᱮ ᱡᱚᱠᱷᱚᱱ ᱵᱚᱱ ᱟᱵᱚ ᱵᱚᱸᱜᱟ ᱵᱩᱨᱩ ᱫᱮᱵᱟ ᱫᱮᱵᱤ ᱵᱚᱱ ᱢᱟᱠᱚᱣᱟ ᱥᱮ ᱪᱚᱰᱚᱨ ᱟᱵᱚᱱ᱾ ᱚᱱᱟ ᱡᱟᱸᱦᱟ ᱥᱟᱨᱮᱡᱚᱜ ᱠᱟᱱᱟ ᱚᱱᱮ ᱚᱱᱟᱴᱟᱜ ᱟᱵᱚ ᱠᱚ ᱞᱟᱹᱭ ᱠᱟᱫᱵᱚᱱᱟ ᱡᱮ ᱥᱚᱨᱮᱥᱚᱜᱼᱟ᱾ ᱢᱮᱱᱠᱷᱟᱱ ᱟᱵᱚ ᱡᱟᱸᱦᱟ ᱦᱚᱲ ᱠᱟᱱᱟ ᱠᱚ ᱥᱮ ᱩᱱᱠᱩᱱᱟᱜ ᱯᱚᱨᱤᱵᱷᱟᱥᱟ ᱜᱮᱠᱚ ᱵᱚᱫᱚᱞ ᱜᱚᱞ ᱠᱟᱟᱜ᱾ ᱠᱟᱱᱟ ᱡᱮ ᱦᱟᱸᱹᱰᱤ ᱯᱟᱨᱹᱣᱟᱹ ᱥᱚᱨᱮᱥᱟ ᱢᱮᱱᱛᱮᱫᱚ ᱦᱟᱸᱹᱰᱤ ᱯᱟᱹᱣᱨᱟᱹᱜᱮᱠᱚ ᱡᱚᱵᱮ ᱠᱟᱱᱟ᱾
ᱱᱚᱣᱟ ᱫᱚ ᱦᱳᱭ ᱟᱵᱚᱣᱟᱜ ᱠᱟᱹᱢᱤ ᱫᱚ ᱱᱚᱝ ᱠᱟᱛᱮ ᱤᱭᱟᱹ ᱠᱟᱱᱟ᱾ ᱟᱵᱚ ᱫᱚ ᱧᱮᱞᱢᱮ ᱚᱠᱚᱭ ᱫᱚ ᱥᱤᱧ ᱵᱮᱲᱟᱨᱮ ᱥᱮᱛᱟᱜ ᱵᱮᱞᱟᱨᱮ᱾ ᱱᱟᱥᱛᱟ ᱡᱚᱢ ᱞᱮᱠᱟ ᱚᱸᱰᱮ ᱫᱚ᱾ ᱮᱦᱚᱵ ᱨᱮ ᱚᱱᱟ ᱠᱚ ᱱᱮᱥᱟ ᱡᱤᱱᱤᱥᱮ ᱠᱚᱨᱟᱣ ᱞᱮᱠᱷᱟᱱ ᱢᱮᱱᱠᱷᱟᱱ ᱩᱱᱤ ᱫᱚ ᱫᱤᱱ ᱢᱟᱱ ᱫᱚ ᱟᱭᱟᱜ ᱠᱟᱹᱢᱤ ᱫᱚ᱾ ᱠᱷᱚᱛᱤᱭᱜ ᱛᱟᱭᱟ ᱛᱚ ᱤᱱᱟᱹ ᱫᱤᱱ ᱫᱚ ᱩᱱᱤ ᱫᱚ ᱾ ᱛᱤ ᱪᱟᱞᱟᱣᱮᱱ ᱛᱟᱭᱟ ᱤᱝᱠᱟ ᱤᱝᱠᱟ ᱛᱮᱜᱮ ᱟᱵᱚ ᱢᱤᱫ ᱫᱤᱱ ᱠᱟᱹᱢᱤ ᱢᱤᱫ ᱫᱤᱱ ᱠᱟᱹᱢᱤ ᱚᱱᱠᱟᱛᱮ ᱛᱟᱭᱱᱚᱢ ᱪᱟᱞᱟᱜ ᱠᱟᱱ ᱛᱟᱵᱚᱱᱟ᱾
ᱦᱚᱭ ᱦᱳᱭ ᱚᱱᱟ ᱫᱚ ᱛᱷᱚᱲᱟ ᱟᱹᱰᱤ ᱵᱟᱹᱲᱤᱡ ᱜᱮᱭᱟ ᱟᱨ ᱪᱮᱫᱟᱜ ᱡᱮ ᱥᱮᱛᱟᱜ ᱯᱟᱼᱼ ᱥᱮᱛᱟᱜ ᱯᱟᱭᱟᱨ ᱨᱮ ᱡᱩᱫᱤ ᱛᱷᱚᱲᱟ ᱦᱟᱺᱰᱤ ᱯᱟᱹᱨᱟᱹᱣᱨᱟᱹᱢ ᱧᱩ ᱞᱮᱠᱷᱟᱱ᱾ ᱥᱟᱨᱟᱫᱤᱱ ᱜᱮ ᱵᱮᱠᱟᱨ ᱪᱟᱞᱟᱜᱼᱟ ᱟᱨ᱾ ᱦᱟᱺᱰᱤ ᱯᱟᱹᱣᱨᱟᱹ ᱧᱩ ᱫᱚ ᱠᱷᱩᱵ ᱮᱠᱴᱟ ᱫᱚ ᱵᱟᱝ ᱵᱷᱟᱜᱮᱭᱟ ᱚᱱᱟ ᱠᱷᱟᱹᱛᱤᱨ ᱛᱮ ᱛᱤᱱᱟᱹᱜ ᱦᱟᱺᱰᱤ ᱯᱟᱹᱣᱨᱟᱹ ᱠᱷᱚᱢᱫᱚ ᱥᱟᱺᱟᱹᱜᱤᱧ ᱨᱮᱵᱚᱱ ᱛᱟᱦᱮᱱᱟ ᱩᱱᱟᱹᱜ ᱜᱮ ᱵᱷᱟᱹᱜᱤ ᱟᱨ ᱡᱟᱦᱟᱸ ᱠᱩ ᱢᱮᱱᱴᱩᱣ ᱠᱟᱜ ᱡᱮ ᱦᱟᱺᱰᱤ ᱯᱟᱹᱣᱨᱟᱹ ᱥᱚᱨᱮᱥᱟ ᱚᱱᱟ ᱫᱚ ᱡᱟᱦᱟᱸ ᱯᱨᱚᱥᱟᱫᱽ ᱦᱤᱥᱟᱹᱵ ᱛᱮ ᱡᱟᱦᱟᱸ ᱵᱚᱱ ᱧᱩᱭᱟ ᱮᱱᱮ ᱤᱱᱟᱹ ᱜᱮ ᱴᱷᱤᱠᱟ ᱤᱱᱟᱹ ᱠᱷᱚᱡ ᱡᱟᱹᱥᱛᱤ ᱫᱚ ᱵᱟᱝ ᱴᱷᱤᱠᱟ ᱴᱷᱤᱠ ᱜᱮᱭᱟ ᱥᱩᱢᱚᱭ ᱦᱚᱸ ᱢᱩᱪᱟ ᱮᱱ ᱛᱟᱞᱟᱝᱟ ᱛᱟᱦᱚᱞᱮ ᱱᱤᱝᱠᱟ ᱜᱮᱞᱟᱝ ᱜᱟᱞᱢᱟᱨᱟᱣᱟ᱾
ᱢᱟ ᱡᱚᱦᱟᱨ ᱜᱮ ᱡᱚᱦᱟᱨ